ᱦᱮᱸ ᱡᱚᱦᱟᱨ ᱜᱮ, ᱜᱚᱢᱠᱮ ᱡᱚᱦᱟᱨ ᱜᱮ᱾
ᱦᱮᱸ ᱡᱚᱦᱟᱨ ᱜᱮ, ᱡᱚᱦᱟᱨ ᱜᱮ, ᱡᱚᱦᱟᱨ ᱜᱮ ᱜᱚᱢᱠᱮ᱾ ᱪᱮᱫ ᱞᱮᱠᱟ ᱢᱮᱱᱟᱜ ᱵᱟᱲᱟ ᱢᱮᱭᱟ?
ᱦᱳᱭ ᱱᱤᱛ ᱵᱮᱲᱟ ᱫᱚ ᱱᱟᱯᱟᱭ ᱜᱮ᱾ ᱟᱢᱜᱮ ᱚᱠᱟ ᱞᱮᱠᱟ ᱢᱮᱱᱟᱜ ᱟᱠᱟᱫ ᱢᱮᱭᱟ?
ᱦᱮᱸ ᱤᱧᱦᱚᱸ ᱱᱤᱛ ᱦᱟᱹᱵᱤᱡ ᱢᱟ ᱱᱟᱯᱟᱭ ᱜᱮ ᱢᱮᱱᱟᱧ ᱦᱟᱛᱟᱲᱟ᱾ ᱟᱨ ᱚᱲᱟᱜ ᱠᱚᱨᱮ ᱥᱮᱫ ᱨᱮᱜᱮ ᱢᱤᱱᱟᱧᱟ ᱛᱷᱚᱲᱟ ᱠᱟᱹᱴᱤᱡ ᱤᱧ ᱫᱩᱲᱩᱵ ᱡᱤᱨᱟᱹᱣ ᱠᱟᱱᱟ᱾ ᱜᱚᱴᱟ ᱫᱤᱱ ᱢᱟᱱᱮ ᱟᱹᱰᱤ ᱥᱤᱛᱩᱝ ᱠᱮᱫᱟ ᱟᱫᱚ ᱥᱤᱛᱩᱝ ᱠᱮᱜᱛᱮ, ᱜᱚᱨᱚᱢ ᱜᱮ ᱵᱩᱡᱷᱟᱹᱣ ᱞᱮᱱᱟ ᱦᱟᱸᱜ ᱟᱹᱰᱤ ᱢᱚᱸᱡᱽ ᱵᱟᱝ ᱟᱹᱭᱠᱟᱹᱜ ᱠᱟᱱ ᱛᱟᱦᱮᱸ ᱦᱚᱲᱢᱚ ᱠᱚ ᱟᱫᱚ ᱛᱷᱚᱲᱟ ᱠᱟᱹᱴᱤᱡ ᱵᱟᱹᱭᱦᱟᱹᱲ ᱱᱟ ᱵᱟᱠᱷᱟᱧ ᱦᱮᱡ ᱠᱟᱱᱟ ᱟᱫᱚ ᱚᱱᱛᱮᱨᱤᱧ ᱫᱩᱲᱩᱵ ᱡᱤᱨᱟᱹᱣ ᱠᱟᱱᱟ ᱦᱚᱭ ᱫᱟᱭ ᱛᱷᱚᱲᱟ ᱢᱚᱡᱽ ᱧᱚᱜ ᱵᱩᱡᱷᱟᱹᱜ ᱠᱟᱱᱟ ᱦᱚᱲᱢᱚ ᱠᱚ,
ᱚ ᱟᱪᱪᱷᱟ ᱜᱚᱝᱠᱮ ᱚᱱᱛᱮ ᱫᱚ ᱫᱟᱜ ᱡᱟᱹᱯᱩᱫ ᱠᱮᱫᱟ ᱥᱮ ᱵᱟᱝ ᱛᱮᱦᱮᱧ ᱜᱟᱯᱟ ᱫᱚ?
ᱵᱟᱭ ᱫᱟᱜ ᱡᱟᱹᱯᱩᱫ ᱠᱟᱜ-ᱟ ᱱᱚᱝᱠᱟ ᱢᱟ ᱟᱭᱢᱟ ᱫᱤᱱ ᱠᱷᱚᱱᱜᱮ ᱫᱟᱜ ᱛᱟᱺᱜᱤᱨ ᱨᱮ ᱢᱮᱱᱟᱜ ᱞᱮᱭᱟ᱾ ᱚᱱᱟᱛᱮ ᱦᱟᱸᱜ ᱮᱨ ᱯᱷᱚᱨ ᱠᱚᱦᱚᱸ ᱛᱟᱭᱱᱚᱢ ᱠᱟᱱᱟ᱾ ᱟᱫᱚ ᱟᱹᱭᱩᱵ ᱛᱤᱦᱤᱧ ᱟᱹᱭᱩᱵ ᱛᱷᱚᱲᱟ ᱠᱟᱹᱴᱤᱡ ᱮ ᱫᱟᱜ ᱱᱟᱠᱷᱟ ᱧᱚᱜ ᱠᱮᱫᱟ᱾ ᱟᱫᱚ ᱟᱹᱰᱤ ᱥᱟᱴᱟᱜ ᱫᱚ ᱵᱟᱝ ᱡᱟᱜᱮ ᱧᱩᱨᱦᱟᱹ ᱵᱟᱲᱟᱭᱱᱟ ᱢᱤᱫᱵᱟᱨ ᱟᱨ ᱢᱤᱫ ᱵᱟᱨ ᱧᱩᱨᱦᱟᱹ ᱠᱟᱛᱮᱫ, ᱦᱮᱸ ᱵᱚᱱᱫᱷ ᱠᱟᱫᱟᱭ᱾ ᱫᱷᱩᱲᱤ ᱠᱚᱦᱚᱸ ᱵᱟᱝ ᱞᱚᱥᱚᱫ ᱞᱮᱱ ᱫᱚ ᱱᱟᱦᱟᱜ ᱫᱟᱜ ᱠᱚᱦᱚᱸ ᱵᱟᱝ ᱡᱟᱣᱨᱟ ᱞᱮᱱᱟ ᱚᱱᱠᱟ ᱫᱟᱜ ᱛᱷᱚᱲᱟ ᱜᱟᱱ ᱵᱟᱝᱢᱟ ᱠᱷᱟᱹᱞᱤ ᱫᱟᱜ ᱠᱮᱫᱟᱭ ᱞᱮᱠ ᱞᱮᱠᱟᱛᱮ,
ᱦᱟᱸ ᱟᱫᱚ ᱱᱚᱛᱮ ᱫᱚ ᱜᱚᱝᱠᱮ ᱱᱚᱜᱼᱚᱭ ᱫᱟᱜ ᱮ ᱜᱮᱭᱟᱭ ᱱᱚᱛᱮ ᱫᱚ
ᱦᱩᱸ ᱟᱨ ᱛᱟᱦᱚᱞᱮ ᱟᱯᱮ ᱫᱚ ᱮᱨ ᱟᱯᱷᱚᱨ ᱠᱚᱫᱚ ᱦᱟᱸᱜ ᱯᱮ ᱯᱟᱨᱚᱢ ᱠᱮᱫᱟ?
ᱦᱳᱭ ᱜᱚᱢᱠᱮ ᱱᱚᱛᱮ ᱫᱚ ᱮᱨ ᱟᱯᱷᱚᱨ ᱠᱚᱫᱚ ᱦᱩᱭ ᱵᱟᱲᱟ ᱟᱠᱟᱱ ᱜᱮᱭᱟ ᱟᱨ ᱪᱟᱨᱟ ᱠᱚᱦᱚᱸ ᱠᱟᱹᱴᱤᱡ ᱦᱟᱨᱟ ᱧᱚᱜ ᱟᱠᱟᱱᱟ᱾ ᱟᱫᱚ
ᱟᱞᱮ ᱢᱟᱞᱮ ᱛᱟᱭᱱᱚᱢᱮᱱ ᱫᱚ ᱱᱟᱜ
ᱦᱩᱸᱜ ᱚᱭ ᱱᱚᱣᱟ ᱨᱚᱦᱚᱭ ᱞᱟᱹᱜᱤᱫ ᱜᱮ ᱛᱟᱺᱜᱤᱨᱮ ᱢᱮᱱᱟᱜ ᱟᱠᱟᱫ ᱞᱮᱭᱟ᱾
ᱟᱨ ᱢᱚᱴᱟᱢᱩᱴᱤ ᱛᱤᱱᱟᱹᱜ ᱜᱟᱱ ᱫᱤᱱ ᱵᱷᱤᱛᱨᱤ ᱨᱮᱜᱮ ᱦᱟᱸᱜ ᱯᱮ ᱨᱚᱦᱚᱭ ᱫᱟ ᱛᱟᱦᱚᱞᱮ?
ᱨᱚᱦᱚᱭ ᱟᱞᱮ ᱱᱚᱜᱼᱱᱟ ᱟᱫᱚ ᱫᱟᱜ ᱴᱷᱮᱱ ᱜᱮᱛᱚ ᱱᱟᱹᱜ ᱪᱮᱫ ᱞᱮᱠᱟᱭ ᱫᱟᱜ ᱮᱫᱟ ᱮᱱᱛᱮᱜ ᱚᱱᱟ ᱪᱮᱛᱟᱱ ᱜᱮ ᱟᱵᱚ ᱴᱮᱸᱦᱟᱸᱴ ᱠᱟᱛᱮ ᱢᱮᱱᱟᱜ ᱟᱠᱟᱫ ᱵᱚᱱᱟ᱾
ᱟᱪᱪᱷᱟ ᱟᱪᱪᱷᱟ ᱟᱪᱪᱷᱟ, ᱟᱨ ᱛᱮᱦᱤᱧ ᱜᱟᱯᱟ ᱫᱚ ᱱᱚᱝᱠᱟᱱᱟᱜ ᱪᱟᱥ ᱫᱚ ᱠᱚᱫᱚ ᱟᱨ ᱵᱟᱹᱱᱩᱜᱼᱟ ᱡᱟᱦᱟᱱᱟᱜ?
ᱛᱮᱦᱮᱧ ᱜᱟᱯᱟ ᱫᱚ ᱜᱚᱝᱠᱮ ᱱᱚᱛᱮ ᱫᱚ ᱪᱟᱥ ᱦᱩᱭ ᱠᱟᱱ ᱜᱮᱭᱟ ᱱᱚᱜᱼᱱᱟ᱾ ᱵᱮᱸᱜᱟᱲ ᱠᱚ ᱵᱤᱞᱟᱹᱛᱤ ᱠᱚ ᱾ ᱯᱚᱴᱚᱞ ᱠᱚ ᱦᱮᱸ ᱱᱚᱜᱼᱚ ᱱᱚᱣᱟ ᱢᱟᱹᱨᱤᱪ ᱠᱚ, ᱡᱚᱸᱰᱨᱟ ᱠᱚ ᱾
ᱟᱪᱪᱷᱟ ᱟᱯᱮ ᱚᱱᱛᱮ ᱦᱚᱸ ᱚᱱᱟ ᱠᱚ ᱪᱟᱥ ᱫᱚ ᱦᱩᱭ ᱵᱟᱲᱟᱜ ᱜᱮᱭᱟ ᱵᱚᱞᱮ?
ᱦᱳᱭ ᱟᱞᱮ ᱥᱮᱫ ᱦᱚᱸ ᱦᱩᱭ ᱵᱟᱲᱟᱜ ᱜᱮᱭᱟ ᱟᱫᱚ ᱡᱚᱢ ᱞᱮᱠᱟ ᱪᱟᱥ ᱵᱟᱲᱟ ᱦᱩᱭᱩ ᱟᱠᱟᱱᱟ ᱟᱨ ᱠᱟᱹᱴᱤᱡ ᱫᱚ ᱟᱠᱷᱨᱤᱧ ᱦᱩᱭᱩᱜᱼᱟ ᱾
ᱦᱚᱸ ᱥᱮᱭᱢᱟ ᱵᱚᱴᱮ ᱠᱟᱱ ᱜᱮ ᱡᱚᱛᱚ ᱢᱟ ᱦᱟᱸᱜ ᱵᱟᱝ ᱡᱚᱢ ᱪᱟᱵᱟᱜ ᱟᱛᱚ ᱾
ᱦᱚᱭ ᱾ ᱟᱪᱪᱷᱟ ᱜᱚᱝᱠᱮ ᱟᱯᱮ ᱚᱱᱛᱮ ᱫᱚ ᱵᱤᱨ ᱯᱟᱠᱟᱲ ᱫᱚ ᱢᱮᱱᱟᱜ ᱟᱠᱟᱫᱟ ᱥᱮ ᱵᱟᱝ?
ᱢᱮᱱᱟᱜ ᱜᱮᱭᱟ ᱛᱚᱵᱮ ᱚᱱᱠᱟ ᱫᱚ ᱱᱟᱦᱟᱜ ᱵᱟᱝᱼᱟ ᱛᱷᱚᱲᱟ ᱧᱚᱜ ᱜᱮ ᱾
ᱟᱪᱪᱷᱟ ᱛᱟᱦᱚᱞᱮ ᱱᱚᱜᱼᱚᱭ ᱡᱮᱢ ᱞᱟᱹᱭ ᱠᱮᱫ ᱛᱟᱵᱚᱱᱟ ᱡᱮ ᱪᱟᱥ ᱜᱮᱭᱟᱯᱮ ᱦᱩᱲᱩ ᱠᱚ ᱛᱟᱦᱚᱞᱮ ᱱᱩᱠᱩ ᱦᱟᱹᱛᱤ ᱠᱚᱫᱚ ᱠᱚ ᱦᱤᱨᱤ ᱯᱮ ᱜᱮᱭᱟ ᱥᱮ ᱵᱟᱝ?
ᱮᱠᱫᱚᱢ ᱦᱟᱹᱛᱤ ᱫᱚ ᱟᱞᱮ ᱢᱟ ᱧᱮᱞ ᱡᱚᱝᱚᱜ ᱥᱚᱠ ᱾ ᱦᱟᱹᱛᱤ ᱜᱮ ᱵᱟᱹᱱᱩᱜ ᱠᱚᱣᱟ ᱮᱠᱫᱚᱢ ᱟᱞᱮ ᱫᱚ ᱚᱱᱮ ᱦᱟᱸᱜ ᱠᱚ ᱡᱟᱦᱟᱸ ᱠᱚᱨᱮ ᱠᱚ ᱟᱹᱜᱩ ᱵᱟᱲᱟ ᱠᱚ ᱠᱷᱟᱡ ᱦᱟᱸᱜ ᱚᱱᱟ ᱠᱚᱨᱮ ᱦᱟᱸᱜ ᱥᱟᱨᱠᱟᱥ ᱠᱚᱨᱮ ᱧᱮᱧᱮᱞ ᱞᱮ ᱪᱟᱞᱟᱣ ᱡᱚᱝᱚᱜᱼᱟ ᱧᱮᱧᱮᱞ ᱾ ᱵᱚᱞᱮ ᱪᱮᱫ ᱞᱮᱠᱟᱱᱟ ᱠᱚ ᱦᱟᱹᱛᱤ ᱠᱚᱫᱚ?
ᱟᱫᱚ ᱱᱚᱛᱮ ᱫᱚ ᱜᱚᱢᱠᱮ ᱟᱞᱮ ᱥᱮᱫ ᱫᱚ ᱵᱤᱨ ᱯᱟᱠᱟᱲ ᱮᱞᱟᱠᱟ, ᱱᱚᱛᱮ ᱢᱟ ᱥᱟᱨᱡᱚᱢ ᱵᱤᱨ ᱟᱹᱛᱷᱟᱹᱱ ᱢᱮᱱᱟᱜ ᱟᱠᱟᱫᱟ, ᱟᱫᱚ ᱟᱞᱮ ᱥᱮᱫ ᱫᱚ ᱦᱩᱲᱩ ᱨᱟᱠᱟᱵ ᱡᱚᱠᱷᱚᱡ ᱦᱟᱹᱛᱤ ᱠᱚᱫᱚ ᱠᱚ ᱦᱤᱨᱤ ᱞᱮᱜᱮᱭᱟ ᱟᱫᱚ ᱡᱚᱢ ᱦᱚᱸᱠᱚ ᱡᱚᱢ ᱜᱮᱭᱟ ᱟᱨ ᱠᱤᱪᱷᱩ ᱫᱚᱠᱚ ᱞᱚᱥ ᱠᱟᱱ ᱦᱚᱸᱠᱚ ᱞᱚᱥ ᱠᱟᱱ ᱦᱚᱴᱚ ᱠᱟᱜ ᱜᱮᱭᱟ ᱟᱫᱚ ᱟᱞᱮ ᱫᱚ ᱧᱮᱞ ᱯᱟᱹᱨᱠᱟᱹᱣ ᱟᱠᱟᱫ ᱠᱚᱜᱮ ᱞᱮ ᱟᱫᱚ ᱵᱟᱞᱮ ᱵᱚᱛᱚᱨ ᱟᱠᱚᱣᱟ ᱩᱱᱟᱹᱜ ᱫᱚ ᱾
ᱦᱚᱸ ᱾ ᱟᱞᱮ ᱠᱚᱫᱚ ᱱᱟᱦᱟᱜ ᱡᱩᱫᱤ ᱡᱟᱦᱟᱸ ᱞᱮᱠᱟ ᱢᱤᱫᱴᱮᱡ ᱜᱟᱱᱮ ᱦᱮᱡ ᱞᱮᱱᱠᱷᱟᱱ ᱯᱟᱥᱮᱡ ᱫᱟᱹᱫᱟᱹᱲ ᱦᱩᱭᱩᱜ ᱛᱟᱞᱮᱭᱟ ᱱᱚᱝᱠᱟ ᱵᱚᱛᱚᱨ ᱛᱮ ᱾ ᱮᱠᱷᱟᱱ ᱦᱟᱹᱛᱤ ᱜᱮ ᱵᱟᱹᱱᱩᱜ ᱠᱚᱣᱟ ᱟᱞᱮ ᱱᱚᱛᱮ ᱫᱚ ᱾ ᱟᱨ ᱚᱱᱮ ᱵᱤᱨ ᱠᱚᱦᱚᱸ ᱚᱱᱠᱟ ᱥᱮᱨᱚᱠᱚᱢ ᱵᱟᱹᱱᱩᱜᱼᱟ ᱛᱚ ᱾ ᱚᱱᱮ ᱚᱱᱟ ᱠᱷᱟᱹᱛᱤᱨ ᱛᱮ ᱠᱷᱩᱵ ᱮᱠᱴᱟ ᱢᱟᱱᱮ ᱵᱟᱹᱱᱩᱜ ᱠᱚᱣᱟ ᱚᱱᱠᱟ ᱫᱚ ᱢᱮᱱ ᱞᱮᱠᱷᱟᱡ ᱫᱚ ᱾
ᱦᱳᱭ ᱾
ᱟᱨ ᱧᱮᱞ ᱡᱚᱝᱚᱜ
ᱟᱫᱚ ᱜᱚᱢᱠᱮ ᱟᱯᱮ ᱥᱮᱫ ᱫᱚ ᱯᱚᱨᱚᱵᱽ ᱠᱚᱫᱚ ᱪᱮᱫ ᱠᱚ ᱦᱩᱭ ᱵᱟᱲᱟᱜ ᱜᱮᱭᱟ? ᱦᱳᱭ ᱢᱟ ᱞᱟᱹᱭ
ᱯᱚᱨᱚᱵᱽ ᱠᱚᱫᱚ ᱱᱚᱝᱠᱟ ᱵᱷᱟᱹᱞᱤ ᱜᱮ ᱦᱩᱭ ᱵᱟᱲᱟᱜᱼᱟ ᱦᱩᱭ ᱫᱚ ᱾ ᱡᱟᱦᱟᱸ ᱱᱚᱜᱼᱚᱭ ᱦᱟᱸᱜ ᱥᱟᱢᱟᱝ ᱨᱮ ᱛᱤᱭᱳᱜᱚᱜ ᱠᱟᱱ ᱛᱟᱵᱚᱱ ᱦᱩᱞ ᱢᱟᱦᱟ ᱾
ᱦᱳᱭ ᱦᱳᱭ ᱾
ᱚᱱᱟ ᱦᱚᱸᱞᱮ ᱢᱟᱱᱟᱣ ᱵᱟᱲᱟᱭ ᱜᱮᱭᱟ ᱢᱟᱱᱟᱣ ᱫᱚ ᱾ ᱟᱨ ᱵᱟᱹᱠᱤᱭᱟᱜ ᱡᱟᱦᱟᱸᱴᱟᱜ ᱞᱮᱠᱷᱟᱣᱟᱜ ᱢᱮᱱᱟᱜ ᱛᱟᱵᱚᱱᱟ ᱵᱟᱦᱟ, ᱥᱚᱦᱨᱟᱭ ᱟᱸ ᱱᱚᱣᱟ ᱠᱚᱦᱚᱸ ᱦᱩᱭ ᱵᱟᱲᱟᱜ ᱜᱮᱭᱟ ᱦᱩᱭ ᱫᱚ ᱾
ᱦᱳᱭ ᱟᱪᱪᱷᱟ ᱜᱚᱝᱠᱮ ᱦᱚᱸᱜᱼᱚᱭ ᱡᱮ ᱥᱚᱨᱦᱟᱭᱢ ᱞᱟᱹᱭ ᱠᱮᱫ ᱛᱟᱵᱚᱱᱟ, ᱛᱟᱦᱚᱞᱮ ᱥᱚᱨᱦᱟᱭ ᱫᱚ ᱚᱠᱟ ᱵᱚᱸᱜᱟ ᱯᱮ ᱥᱚᱨᱦᱟᱭᱚᱜ ᱜᱮᱭᱟ? ᱱᱚᱜᱼᱚᱱᱟ ᱠᱟᱹᱴᱤᱡ ᱮᱢ ᱞᱟᱹᱭ ᱞᱮᱱᱠᱷᱟᱱ ᱾
ᱟᱞᱮ ᱢᱟ ᱮᱛᱮᱫ ᱱᱚᱸᱰᱮ ᱦᱟᱸᱜ ᱡᱟᱦᱟᱸ ᱟᱞᱮ ᱫᱚ ᱛᱷᱚᱲᱟ ᱡᱩᱫᱟᱹ ᱱᱟᱠᱷᱟ ᱧᱚᱜ ᱞᱮ ᱯᱟᱲᱟᱜ ᱠᱟᱱᱟ ᱵᱟᱝ ᱜᱟᱱᱚᱜ ᱛᱮ ᱵᱟᱹᱧ ᱞᱟᱹᱭᱮᱫ ᱠᱟᱱᱟ ᱾ ᱟᱸ ᱟᱫᱚᱢ ᱟᱫᱚᱢ ᱱᱟᱠᱷᱟ ᱨᱮᱫᱚ ᱱᱟᱦᱟᱜ ᱢᱤᱫ ᱥᱚᱸᱜᱮ ᱛᱮᱠᱚ ᱥᱚᱨᱚᱨᱟᱭᱚᱜᱼᱟ ᱡᱚᱛᱚ ᱦᱚᱲ ᱠᱟᱹᱞᱤ ᱨᱮᱠᱚ ᱥᱚᱨᱚᱨᱟᱭ ᱵᱟᱲᱟᱜᱼᱟ ᱦᱮᱸ, ᱮᱵᱟᱨ ᱟᱞᱮ ᱱᱚᱛ ᱱᱚᱛᱮ ᱦᱚᱸ ᱞᱟᱦᱟ ᱢᱟᱪᱮᱫ ᱫᱚ ᱠᱤᱪᱷᱩ ᱫᱚ ᱠᱟᱹᱞᱤ ᱨᱮᱜᱮ ᱠᱚ ᱥᱚᱨᱦᱟᱭᱚᱜ ᱠᱟᱱ ᱛᱟᱦᱮᱸᱜᱼᱟ, ᱠᱤᱱᱛᱩ ᱛᱤᱦᱤᱧ ᱜᱟᱯᱟ ᱱᱚᱝᱠᱟᱧ ᱧᱮᱞ ᱫᱟ ᱡᱮ ᱚᱠᱚᱭ ᱛᱤᱥᱮ ᱥᱚᱢᱚᱭᱚᱜ ᱠᱟᱱᱟ ᱚᱱᱠᱟᱛᱮ ᱟᱹᱛᱩ ᱟᱠᱚ ᱢᱟᱺᱡᱷᱤ ᱦᱟᱸᱜ ᱠᱚ ᱡᱟᱣᱨᱟᱭᱱᱟ ᱡᱟᱣᱨᱟ ᱠᱟᱛᱮ ᱠᱚ ᱱᱮᱰᱟ ᱠᱮᱫᱟ ᱡᱮ ᱵᱚᱞᱮ ᱦᱮᱸ ᱟᱵᱚ ᱫᱚ ᱫᱷᱩᱢᱩᱠ ᱫᱤᱱ ᱨᱮᱵᱩᱱ ᱥᱚᱨᱦᱟᱭᱚᱜᱼᱟ ᱾ ᱟᱵᱟᱨ ᱦᱟᱹᱱᱠᱩ ᱦᱚᱸ ᱚᱱᱟ ᱟᱛᱩ ᱨᱮᱱ ᱠᱚ ᱟᱠᱚ ᱢᱟᱺᱡᱷᱤ ᱠᱚ ᱡᱟᱣᱨᱟ ᱵᱟᱲᱟ ᱜᱚᱫ ᱱᱟ ᱜᱟᱞᱢᱟᱨᱟᱣ ᱵᱟᱲᱟ ᱠᱟᱛᱮ ᱛᱟᱦᱚᱞᱮ ᱱᱩ ᱜᱮᱵᱚᱱ ᱥᱚᱨᱦᱟᱭᱚᱜᱼᱟ ᱱᱚᱜᱼᱚ ᱱᱚᱝᱠᱟ ᱛᱮᱱᱟᱜ ᱠᱤᱪᱷᱩᱴᱟ ᱵᱷᱮᱜᱟᱨ ᱫᱚ ᱦᱟᱸᱜ ᱧᱮᱞ ᱟᱠᱟᱱᱟ ᱟᱯᱟᱵᱟᱹᱲᱭᱟᱹᱣ ᱟᱠᱟᱱᱟ ᱾ ᱟᱨ ᱠᱤᱪᱷᱩ ᱠᱤᱪᱷᱩ ᱧᱚᱜ ᱠᱚ ᱢᱮᱱᱟᱜ ᱠᱚᱣᱟ ᱟᱞᱮ ᱟᱲᱮ ᱨᱮᱜᱮ ᱟᱨᱦᱚᱸ ᱠᱤᱪᱷᱩ ᱠᱚ ᱩᱱᱠᱩ ᱫᱚ ᱱᱟᱦᱟᱜ ᱮᱠᱟ ᱠᱟᱹᱞᱤ ᱨᱮᱜᱮ ᱡᱚᱛᱚ ᱦᱚᱲ ᱠᱚ ᱥᱚᱨᱦᱟᱭᱚᱜ ᱠᱟᱱᱟ ᱾
ᱦᱳᱭ, ᱟᱫᱚ ᱜᱚᱢᱠᱮ ᱟᱯᱮ ᱥᱮᱫ ᱢᱟ ᱼᱼ ᱮᱻ ᱱᱚᱛᱮ ᱠᱷᱚᱱ ᱫᱚ ᱠᱟᱹᱴᱤᱡ ᱵᱷᱮᱜᱟᱨ ᱜᱮᱭᱟ ᱡᱮ ᱱᱚᱜᱼᱚᱭ ᱼᱼ ᱥᱚᱨᱦᱟᱭ ᱟᱨ ᱱᱚᱜᱼᱟ ᱥᱟᱠᱨᱟᱛ ᱡᱟᱦᱟᱸ ᱵᱚᱱ ᱢᱮᱛᱟᱜ ᱠᱟᱱᱟ ᱾ ᱚᱱᱟ ᱫᱚ ᱢᱤᱫ ᱞᱮᱼᱼ ᱼᱛᱟᱲ ᱜᱮ ᱦᱩᱭᱩᱜᱼᱟ ᱵᱟᱝ? ᱱᱚᱣᱟ ᱥᱚᱨᱦᱟᱭ ᱢᱩᱪᱟᱹᱫ ᱥᱟᱶ ᱥᱟᱶ ᱛᱮ ᱜᱮ ᱱᱚᱣᱟ ᱼᱼ
ᱦᱮᱸ ᱦᱮᱸ ᱦᱮᱸ ᱥᱚᱨᱦᱟᱭ ᱢᱩᱪᱟᱹᱫ ᱨᱮ ᱥᱟᱠᱨᱟᱛ ᱦᱮᱸ ᱦᱳᱭ ᱾
ᱦᱳᱭ ᱾ ᱟᱫᱚ ᱟᱞᱮ ᱥᱮᱫ ᱱᱚᱛᱮ ᱫᱚ ᱚᱱᱠᱟ ᱫᱚ ᱵᱟᱝ ᱦᱩᱭ ᱵᱟᱲᱟᱜ ᱜᱮᱭᱟ ᱾ ᱱᱚᱜᱼ ᱱᱟ ᱫᱟᱸᱥᱟᱭ ᱵᱚᱸᱜᱟ ᱢᱩᱪᱟᱹᱫ ᱼᱼ ᱮ ᱱᱚᱜᱼᱱᱟ ᱠᱟᱞᱤ ᱡᱟᱦᱟᱸᱟᱢ ᱞᱟᱹᱭ ᱠᱮᱜᱼᱟ, ᱱᱚᱜᱼᱱᱟ ᱛᱮᱜᱮ ᱟᱞᱮ ᱫᱚᱞᱮ ᱼᱼ ᱥᱚᱨᱦᱟᱭᱚᱜ ᱜᱮᱭᱟ ᱦᱮᱸ ᱾ ᱰᱟᱝᱨᱤ ᱠᱚᱞᱮ ᱠᱷᱩᱱᱴᱟᱹᱣ ᱵᱟᱲᱟ ᱠᱚᱣᱟ ᱾ ᱟᱫᱚ ᱥᱟᱠᱨᱟᱛ ᱫᱚ ᱚᱱᱟ ᱫᱚ ᱯᱳᱥ ᱵᱚᱸᱜᱟ ᱢᱩᱪᱼᱼ ᱼᱪᱟᱹᱫ ᱱᱚᱜᱼᱚᱱᱟ ᱦᱩᱲᱩ ᱠᱚ ᱦᱟᱸᱜ ᱨᱟᱠᱟᱵ ᱵᱟᱲᱟ ᱠᱟᱛᱮᱫ, ᱡᱟᱦᱟᱸ ᱵᱚᱱ ᱢᱮᱛᱟᱜ ᱠᱟᱱᱟ ᱡᱚᱢ ᱯᱩᱨᱟᱹᱣ ᱾ ᱩᱱ ᱥᱚᱢᱚᱭ ᱱᱚᱣᱟ ᱥᱟᱠᱨᱟᱛ ᱦᱩᱭᱩᱜ ᱼᱼ
ᱟᱪᱪᱷᱟ ᱟᱪᱪᱷᱟ ᱵᱮᱥ ᱟᱯᱮ ᱢᱟ ᱱᱟᱦᱟᱜ ᱟᱹᱰᱤ ᱢᱚᱸᱡᱽ ᱢᱤᱫ ᱥᱚᱸᱜᱮ ᱛᱮ ᱡᱚᱛᱚ ᱦᱚᱲ ᱯᱮ ᱼᱼ ᱮᱸ ᱥᱚᱨᱦᱟᱭᱚᱜ ᱜᱮᱭᱟ ᱛᱚ ᱟᱹᱰᱤ ᱵᱷᱟᱹᱜᱤ ᱠᱟᱛᱷᱟ ᱚᱱᱟ ᱫᱚ ᱾ ᱟᱞᱮ ᱢᱟ ᱪᱮᱠᱟ ᱦᱟᱜ ᱪᱚᱞᱮ ᱼᱼ ᱥᱟᱺᱜᱤᱧ ᱧᱚᱜ ᱨᱮ ᱢᱮᱱᱟᱜ ᱞᱮᱛᱮ ᱵᱟᱝ ᱫᱚᱞᱮ ᱟᱯᱟᱵᱟᱹᱲᱭᱟᱹ ᱪᱟᱵᱟᱣ ᱠᱟᱱᱟ ᱦᱟᱸᱜ? ᱱᱚᱝᱠᱟ ᱛᱮᱢᱟ ᱟᱹᱰᱤ ᱛᱮᱫ ᱢᱩᱥᱠᱤᱞ ᱨᱮᱞᱮ ᱯᱟᱲᱟᱣ ᱟᱠᱟᱱᱟ᱾ ᱟᱨ ᱱᱟᱦᱟᱜ ᱱᱚᱜᱼᱚᱭ ᱱᱚᱜᱼᱚ ᱱᱚᱣᱟ ᱡᱤᱱᱤᱥ ᱦᱚᱸ ᱧᱮᱞᱚᱜ ᱠᱟᱱᱟᱼᱼ ᱦᱚᱸᱜᱼᱚᱭ ᱡᱮᱢᱚᱱ ᱠᱟᱱᱴᱷᱟᱲ ᱵᱟᱠᱚ ᱡᱚᱢᱟ ᱱᱟᱦᱟᱜ ᱟᱢᱟ ᱪᱮᱫ ᱠᱚ ᱢᱮᱛᱟᱜᱼᱟ?
ᱦᱳᱭ ᱦᱳᱭ ᱦᱳᱭ ᱟᱢᱵᱟᱵᱚᱛᱤ ᱟᱢᱵᱟᱵᱚᱛᱤ ᱟᱫᱚ ᱜᱚᱢᱠᱮ ᱟᱢᱵᱟᱵᱚ ᱼᱼ ᱼᱛᱤ ᱫᱚ ᱟᱯᱮ ᱥᱮᱫ ᱫᱚ ᱦᱩᱭ ᱵᱟᱲᱟᱜ ᱜᱮᱭᱟ ᱥᱮ ᱵᱟᱝ?
ᱚᱱᱟ ᱚᱱᱟ ᱨᱮᱦᱚᱸ ᱚᱱᱮ ᱚᱱᱠᱟᱜᱮ ᱮᱴᱠᱮᱴᱚᱬᱮ ᱢᱮᱱᱟᱜᱼᱟ ᱱᱟᱦᱟᱜ ᱾ ᱟᱞᱮ ᱱᱚᱛᱮ ᱫᱚ ᱱᱟᱦᱟᱜ ᱟᱢᱵᱟᱵᱚᱛᱤ ᱠᱚᱫᱚ ᱵᱟᱠᱚ ᱢᱟᱱᱟᱣ ᱵᱟᱲᱟᱭᱟ ᱾ ᱚᱱᱮ ᱱᱟᱦᱟᱜᱼᱼ ᱟᱯᱮ ᱚᱱᱟ ᱠᱚᱨᱮ ᱦᱚᱸᱧ ᱟᱸᱡᱚᱢ ᱵᱟᱲᱟ ᱟᱠᱟᱫᱟ ᱡᱮ ᱟᱢᱵᱟᱵᱩᱛᱤ ᱨᱮᱫᱚ ᱡᱚᱛᱚ ᱦᱚᱲ ᱱᱟᱦᱟᱜ ᱢᱤᱫ ᱥᱚᱸᱜᱮ ᱛᱮᱠᱚ ᱡᱚᱢᱟ ᱠᱟᱱᱴᱷᱟᱲ ᱾
ᱦᱳᱭ ᱦᱳᱭ ᱾
ᱟᱨ ᱟᱞᱮ ᱱᱚᱛᱮ ᱨᱮᱫᱚ ᱱᱟᱦᱟᱜ ᱪᱮᱫ ᱞᱮᱠᱟᱣ ᱠᱟᱱᱟ? ᱡᱮ ᱚᱠᱚᱭ ᱪᱚᱭ ᱠᱩᱞᱟᱹᱣ ᱠᱮᱫ ᱩᱱᱤ ᱢᱟᱭ ᱠᱤᱨᱤᱧ ᱠᱟᱛᱮ ᱡᱚᱢ ᱞᱟᱦᱟ ᱠᱮᱫ ᱾ ᱚᱠᱚᱭ ᱢᱟ ᱫᱟᱨᱮ ᱨᱮ ᱡᱚᱣ ᱠᱟᱱ ᱛᱟᱭ ᱩᱱᱤ ᱦᱚ ᱼᱼ ᱛᱤᱭᱟᱹᱜ ᱠᱟᱛᱮ ᱡᱚᱢ ᱞᱟᱦᱟ ᱠᱮᱫ ᱾ ᱵᱚᱞᱮ ᱱᱚᱜᱼᱚ ᱱᱚᱝᱠᱟ ᱱᱟᱦᱟᱜ ᱫᱮᱴ ᱼᱼ ᱛᱟᱹᱨᱤᱠᱷ ᱠᱟᱛᱮᱫ ᱡᱟᱦᱟᱸ ᱢᱤᱫ ᱥᱚᱸᱜᱮ ᱦᱟᱸᱜ ᱱᱤᱭᱟᱹ ᱫᱤᱱ ᱦᱤᱞᱳᱜ ᱫᱚ ᱢᱚᱡᱽ ᱜᱮ ᱩᱢ ᱥᱟᱯᱷᱟ ᱠᱟᱛᱮᱫ ᱛᱷᱚᱲᱟ ᱠᱟᱼᱼ ᱼᱴᱤᱡ ᱯᱩᱡᱟᱹ ᱯᱟᱴ ᱠᱟᱛᱮᱫ ᱵᱚᱱ ᱡᱚᱢᱟ ᱾ ᱚᱱᱮ ᱚᱱᱠᱟ ᱫᱚ ᱱᱟᱦᱟᱜ ᱵᱟᱹᱱᱩᱜᱼᱟ ᱾
ᱟᱪᱪᱷᱟ ᱟᱪᱪᱷᱟ, ᱟᱪᱪᱷᱟ ᱜᱚᱝᱠᱮ ᱱᱚᱜᱼᱱᱟ ᱟᱢᱵᱟᱵᱚᱛᱤ ᱡᱟᱦᱟᱸ ᱯᱚᱨᱚᱵᱽ ᱾ ᱱᱚᱣᱟ ᱢᱟ ᱠᱟᱱᱴᱷᱟᱲ ᱠᱚ ᱠᱷᱟᱹᱡᱟᱹᱲᱤ ᱠᱚ ᱯᱤᱴᱷᱟᱹ ᱞᱟᱴᱷᱟ ᱾ ᱦᱮᱸ ᱱᱚᱣᱟ ᱫᱚ ᱡᱚᱢ ᱟᱵᱚᱱ ᱤᱱᱟᱹ ᱵᱟᱫ ᱠᱟᱛᱮᱫ ᱡᱟᱦᱟᱸ ᱼᱼ ᱮᱸ ᱟᱵᱚᱣᱟᱜ ᱥᱮᱨᱣᱟ ᱞᱮᱠᱟᱛᱮ ᱡᱟᱦᱟᱸ ᱢᱮᱱᱟᱜᱼᱟ ᱟᱢᱵᱟᱵᱚᱛᱤ ᱨᱮ ᱫᱚ ᱪᱮᱛᱟᱼᱼ ᱮᱸ ᱚᱱᱟ ᱫᱤᱱ ᱫᱚ ᱵᱟᱝ ᱠᱚ ᱥᱤᱭᱳᱜᱼᱟ ᱛᱟᱦᱚᱞᱮ ᱱᱚᱜᱼᱼ ᱼᱚᱱᱟ ᱡᱤᱱᱤᱥ ᱴᱟᱜ ᱟᱯᱮ ᱥᱮᱫ ᱫᱚ ᱢᱮᱱᱟᱜ ᱟᱠᱟᱫᱟ ᱥᱮ ᱵᱟᱝᱟ?
ᱟᱞᱮ ᱥᱮᱫ ᱢᱟ ᱱᱤᱛᱚᱜ ᱢᱟ ᱢᱮᱱ ᱞᱮᱠᱷᱟᱱ ᱢᱟ ᱵᱟᱹᱱᱩᱜ ᱠᱟᱫᱟ ᱜᱮ ᱢᱮᱱ ᱞᱮᱠᱷᱟᱡ ᱪᱟᱞᱟᱜᱼᱟ ᱾ ᱠᱟᱨᱚᱱ ᱟᱢᱵᱟᱵᱩᱛᱤ ᱦᱚᱸ ᱡᱚ ᱼᱠᱷᱚᱱ ᱵᱟᱹᱱᱩᱜᱼᱟ ᱟᱢᱵᱟᱵᱩᱛᱤ ᱦᱚᱸ ᱵᱟᱞᱮ ᱢᱟᱱᱟᱣᱮᱫ ᱠᱟᱱ ᱫᱚ ᱟᱨ ᱵᱟᱠᱚ ᱢᱟᱱᱟᱣᱮᱫᱟ ᱾ ᱛᱚ ᱚᱱᱠᱟ ᱞᱮᱠᱟᱛᱮ ᱚᱱᱟ ᱦᱚᱸ ᱱᱟᱦᱟᱜ ᱵᱟᱹᱱᱩᱜᱼᱟ ᱾
ᱚ ᱟᱪᱪᱷᱟ ᱾
ᱢᱟᱱᱮ ᱼᱼ ᱡᱮ ᱱᱚᱣᱟ ᱵᱤᱥᱚᱭ ᱛᱮ ᱼᱼ ᱟᱢᱵᱟᱵᱩᱛᱤ ᱱᱟᱦᱟᱜ ᱮᱴᱟᱜ ᱮᱴᱟᱜ ᱠᱚᱨᱮᱱ ᱦᱚᱲ ᱫᱚᱠᱚ ᱢᱟᱱᱟᱣ ᱫᱟ ᱾ ᱡᱟᱦᱟᱸ ᱫᱚ ᱦᱟᱸᱜ ᱱᱚᱣᱟ ᱠᱚᱨᱮ ᱫᱚᱠᱩ ᱡᱚᱢᱟ ᱢᱚᱡᱽ ᱜᱮ ᱡᱚᱛᱚ ᱦᱚᱲ ᱢᱤᱫ ᱼᱼ ᱮᱠᱞᱟ ᱜᱮ ᱢᱮᱱᱟᱜ ᱠᱚᱣᱟ ᱡᱟᱦᱟᱸ ᱛᱤᱱᱟᱹᱜ ᱜᱮ ᱟᱹᱞᱤᱧᱟᱜ ᱟᱹᱛᱩ ᱯᱟᱲᱟ ᱨᱮ ᱱᱟᱦᱟᱜ ᱾ ᱱᱩᱠᱩ ᱠᱩ ᱱᱚᱣᱟ ᱠᱚ ᱠᱟᱛᱷᱟ ᱠᱚ ᱟᱸᱡᱚᱢ ᱞᱮᱠᱷᱟᱡ ᱠᱚ ᱢᱮᱱᱟ, ᱱᱚᱣᱟ ᱫᱚ ᱟᱵᱟᱨ ᱪᱮᱫ? ᱡᱤᱱᱤᱥ ᱠᱟᱱᱟ ᱾
ᱦᱳᱭ ᱦᱳᱭ ᱱᱟᱣᱟ ᱜᱮᱠᱚ ᱟᱸᱡᱚᱢ ᱧᱟᱢᱟ ᱾ ᱦᱮᱸ ᱛᱚ ᱵᱟᱠᱚ ᱵᱩᱡᱽ ᱫᱟᱲᱮᱭᱟᱜᱼᱟ ᱾
ᱵᱟᱠᱩ ᱵᱩᱡᱽ ᱫᱟᱲᱮᱭᱟᱜᱼᱟ, ᱵᱟᱠᱩ ᱵᱟᱰᱟᱭᱟ ᱡᱮ ᱱᱚᱝᱠᱟ ᱱᱚᱝᱠᱟ ᱦᱚᱸ ᱟᱞᱮᱭᱟᱜ ᱨᱤᱛᱤ ᱱᱤᱼᱼ ᱼᱼᱛᱤ ᱨᱮ ᱟᱭᱢᱟ ᱟᱭᱢᱟ ᱡᱟᱜᱟ ᱨᱮ ᱢᱮᱱᱟᱜ ᱛᱟᱞᱮᱭᱟ ᱡᱮ ᱱᱚᱝᱠᱟ᱾
ᱦᱳᱭ᱾
ᱦᱟᱸ ᱮᱠᱫᱚᱢ ᱾ ᱛᱚᱵᱮ ᱱᱚᱣᱟᱴᱟᱜ ᱱᱟᱦᱟᱜ ᱢᱤᱫ ᱟᱪᱷᱟ, ᱟᱯᱮ ᱚᱱᱟ ᱱᱟᱠᱷᱟ ᱨᱮᱱᱟᱜ ᱞᱚᱵᱟᱱ ᱯᱚᱨᱚᱵᱽ ᱯᱮ ᱢᱟᱱᱟᱣ ᱵᱟᱲᱟᱭᱟ ᱞᱚᱵᱟᱱ? ᱟᱞᱮ ᱢᱟ ᱱᱚᱛᱮ ᱢᱟᱦᱟᱜ ᱞᱚᱵᱟᱱ ᱠᱚ ᱢᱮᱛᱟᱜᱼᱟ, ᱡᱟᱦᱟᱸ ᱫᱚ ᱮᱸ
ᱫᱚ ᱱᱟᱣᱟ ᱟᱸᱡᱚᱢ ᱦᱩᱭᱱᱟ ᱟᱹᱰᱤ ᱵᱮᱥ ᱵᱩᱡᱷᱟᱹᱣᱱᱟ᱾ ᱞᱟᱹᱭ ᱠᱮᱫ ᱛᱟᱵᱚᱱᱟᱢ ᱛᱟᱞᱮ ᱱᱚᱣᱟ ᱫᱚ ᱵᱟᱝ ᱟᱸᱡᱚᱢ ᱵᱟᱲᱟ ᱦᱩᱭ ᱠᱟᱱᱟ᱾ ᱱᱚᱜᱼᱚᱭ ᱡᱟᱦᱟᱸ ᱟᱢᱵᱟᱵᱩᱛᱤ ᱱᱚᱜᱼᱚ ᱱᱟ ᱟᱢᱵᱟᱵᱩᱛᱤ ᱡᱟᱸᱦᱟᱸᱧ ᱞᱟᱹᱭ ᱠᱮᱜᱼᱟ ᱱᱚᱣᱟ ᱫᱚ ᱦᱟᱸᱜ ᱟ ᱱᱚᱣᱟ ᱟᱵᱚ ᱵᱮᱝᱜᱚᱞ ᱨᱮᱜᱮ ᱦᱟᱸᱜ ᱠᱚ ᱢᱟᱱᱟᱣ ᱜᱮᱭᱟ, ᱟᱨ ᱟᱨ ᱚᱱᱟ ᱟᱵᱚ ᱮᱠᱴᱩ ᱥᱩᱨ ᱥᱩᱯ ᱯᱩᱨ ᱯᱚᱱᱚᱛ ᱡᱟᱦᱟᱸ ᱢᱮᱱᱟᱜ ᱠᱟᱫᱟ ᱱᱚᱜᱼᱚᱭ ᱡᱮᱢᱚᱱ ᱩᱲᱤᱥᱥᱟ ᱱᱚᱣᱟ ᱠᱚ ᱮᱞᱟᱠᱟ ᱨᱮᱜᱮ ᱫᱚ ᱟᱢᱵᱟᱵᱩᱛᱤ ᱫᱚ ᱵᱟᱝᱠᱚ ᱢᱟᱱᱟᱣ ᱜᱮᱭᱟ ᱛᱚ ᱱᱚᱣᱟ ᱫᱚ ᱚᱱᱟ ᱜᱚᱢᱦᱟ ᱯᱚᱨᱚᱵᱽ ᱡᱟᱦᱟᱸ ᱵᱚᱱ ᱢᱮᱛᱟᱜ ᱠᱟᱱᱟ᱾ ᱚᱱᱟ ᱠᱚ ᱢᱟᱱᱟᱣ ᱜᱮᱭᱟ, ᱦᱳᱭ ᱟᱫᱚ ᱟᱢ ᱦᱚᱸ ᱡᱟᱦᱟᱸ ᱞᱮᱠᱟᱢ ᱞᱟᱹᱭ ᱠᱮᱫ ᱛᱟᱵᱚᱱᱟ ᱦᱚᱜ ᱚᱱᱟ ᱡᱟᱦᱟᱸ ᱚᱠᱟ ᱯᱚᱨᱚᱵᱽ ᱦᱩᱭᱩᱜ ᱫᱚ ᱦᱳᱭ ᱱᱚᱣᱟ ᱫᱚ ᱱᱟᱣᱟ ᱟᱸᱡᱚᱢ ᱦᱩᱭ
ᱟᱸ ᱟᱫᱚ ᱟᱞᱮ ᱱᱚᱛᱮᱱᱟᱜ ᱫᱚ ᱱᱟᱸᱜ ᱚᱱᱟ ᱞᱚᱵᱟᱱ ᱯᱚᱨᱚᱵᱽ ᱫᱚ ᱛᱤᱱ ᱥᱚᱢᱚᱭ ᱠᱚ ᱢᱟᱱᱟᱣᱟ ᱡᱟᱦᱟᱸ ᱫᱚ ᱱᱤᱛᱚᱜ ᱦᱚᱸᱜ ᱚᱭ ᱵᱩᱱ ᱮᱨ ᱟᱯᱷᱚᱨ ᱱᱟ ᱮᱨ ᱟᱯᱷᱚᱨ ᱠᱟᱛᱮᱫ ᱢᱚᱸᱡᱽ ᱜᱮᱵᱩᱱ ᱪᱟᱥ ᱵᱟᱲᱟ ᱠᱮᱫᱟ᱾ ᱪᱟᱥ ᱠᱮᱛᱮᱫ ᱱᱟᱦᱟᱜ ᱡᱚᱠᱷᱚᱱ ᱦᱩᱲᱩ ᱜᱮᱞᱮᱭᱱᱟ, ᱵᱤᱞᱤᱭᱱᱟ, ᱡᱚᱠᱷᱚᱱ ᱦᱩᱲᱩ ᱨᱟᱠᱟᱵ ᱞᱟᱦ ᱦᱟᱨᱮ ᱡᱚᱠᱷᱚᱱ ᱦᱟᱸᱜ ᱦᱩᱲᱩ ᱵᱚᱱ ᱜᱮᱫ ᱨᱟᱠᱟᱵᱟ ᱯᱩᱨᱟᱹ ᱠᱷᱮᱛ ᱠᱷᱚᱱ ᱩᱱ ᱚᱠᱛᱮ ᱨᱮ ᱟᱫᱚ ᱡᱚᱛᱚ ᱦᱚᱲ ᱜᱮ ᱱᱟᱦᱟᱜ ᱠᱚ ᱱᱮᱰᱟ ᱠᱮᱫᱟ ᱡᱮ ᱱᱤᱭᱟᱹ ᱫᱤᱱ ᱦᱤᱞᱳᱜ ᱫᱚ ᱱᱚᱣᱟ ᱫᱤᱱ ᱦᱤᱞᱳᱜ ᱫᱚ ᱟᱵᱚ ᱫᱚ ᱤᱭᱟᱹ ᱞᱚᱵᱟᱱ ᱯᱚᱨᱚᱵᱽ ᱵᱚᱱ ᱢᱟᱱᱟᱣᱟ, ᱟᱫᱚ ᱞᱚᱵᱟᱱ ᱯᱚᱨᱚᱵᱽ ᱦᱤᱞᱳᱜ ᱫᱚ ᱱᱟᱜ ᱡᱚᱛᱚ ᱦᱚᱲ ᱰᱟᱹᱵᱽᱨᱟᱹ ᱥᱟᱯᱷ ᱯᱷᱟ ᱵᱟᱲᱟ ᱠᱟᱛᱮᱜ ᱟᱭᱢᱟ ᱰᱷᱮᱨ ᱱᱤᱭᱚᱢ ᱠᱟᱹᱱᱩᱱ ᱞᱮᱠᱟ ᱢᱤᱫ ᱵᱩᱡᱷᱟ ᱠᱟᱛᱮᱜ ᱞᱮᱠᱟ ᱡᱚᱛᱚ ᱦᱚᱲ ᱜᱷᱟᱨᱚᱸᱡᱽ ᱜᱷᱟᱨᱚᱸᱡᱽ ᱠᱚ ᱜᱮᱫ ᱟᱹᱜᱩᱭᱟ ᱚᱱᱟ ᱡᱚᱛᱚ ᱦᱩᱲᱩ ᱟᱛᱮ ᱡᱟᱦᱟᱸ ᱠᱩ ᱢᱟᱹᱞᱤᱠ ᱠᱟᱱᱟᱭ ᱟᱭᱟᱜ ᱡᱟᱦᱟᱸ ᱦᱩᱲᱩ ᱢᱮᱱᱟᱜ ᱛᱟᱭᱟ ᱠᱷᱮᱛ ᱨᱮ ᱪᱟᱥ ᱠᱟᱜᱼᱟ᱾ ᱚᱱᱟ ᱛᱤᱱᱟᱹᱜ ᱵᱤᱜᱷᱟᱹ ᱮᱛᱮ ᱪᱟᱥ ᱠᱟᱫᱟ ᱚᱝᱠᱟ ᱛᱮᱢᱟ ᱟᱹᱰᱤ ᱰᱤᱰ ᱰᱤᱰ ᱵᱤᱜᱷᱟᱹ ᱜᱮᱵᱚᱱ ᱪᱟᱥᱟ ᱛᱚ ᱟᱫᱚ ᱚᱱᱟ ᱠᱚ ᱵᱤᱜᱷᱟᱹ ᱢᱩᱫᱽ ᱠᱷᱚᱱᱜ ᱜᱤ ᱟᱭᱟᱜ ᱢᱟᱹᱞᱤᱠ ᱟᱭᱟᱜ ᱡᱟᱭᱜᱟ ᱠᱷᱚᱡ ᱦᱟᱹᱱᱤ ᱴᱟᱜ ᱢᱟᱹᱞᱤᱠ ᱟᱭᱟᱜ ᱡᱟᱭᱜᱟ ᱠᱷᱚᱡ ᱦᱟᱹᱱᱤ ᱦᱚᱸᱟᱭᱟᱜ ᱡᱟᱭᱜᱟ ᱠᱷᱚᱡ ᱚᱝᱠᱟ ᱠᱷᱚᱡ ᱢᱚᱴᱟᱢᱩᱴᱤ ᱢᱤᱜ ᱵᱩᱡᱷᱟ ᱠᱟᱛᱮᱫ ᱞᱮᱠᱟ ᱠᱚ ᱜᱮᱫ ᱠᱮ ᱛᱮᱠᱚ ᱟᱹᱜᱩᱭᱟ ᱮᱵᱟᱨ ᱜᱮᱫ ᱟᱹᱜᱩ ᱠᱮᱛᱮᱫ ᱱᱟᱦᱟᱜ ᱚᱱᱟᱜᱤ ᱚᱲᱟᱜ ᱨᱮᱠᱩ ᱛᱤᱠᱤ ᱪᱟᱣᱞᱤ ᱠᱮᱫ ᱜᱤ ᱟᱨ ᱪᱟᱣᱞᱤ ᱠᱟᱛᱮᱜ ᱚᱱᱟᱜᱮ ᱱᱟᱦᱟᱜ ᱢᱤᱫ ᱫᱤᱱ ᱛᱮᱞᱮ ᱡᱚᱢ ᱠᱮᱜ ᱜᱮ ᱯᱩᱡᱟᱹ ᱯᱟᱴ ᱠᱟᱛᱮᱫ ᱟᱫᱚ ᱚᱱᱟᱜᱮ ᱦᱟᱸᱜ ᱠᱚ ᱢᱮᱛᱟᱜ ᱠᱟᱱᱟ ᱡᱮ ᱞᱚᱵᱟᱱ ᱯᱚᱨᱚᱵᱽ᱾ ᱚᱱᱟ ᱫᱚ ᱯᱷᱮᱨ ᱟᱵᱟᱨ ᱢᱤᱫ ᱥᱚᱸᱜᱮ ᱛᱮᱠᱚ ᱠᱚᱨᱟᱣᱟ᱾
ᱦᱳᱭ ᱟᱫᱚ ᱵᱟᱝ ᱟᱸᱡᱚᱢ ᱵᱟᱲᱟ ᱦᱩᱭ ᱠᱟᱱᱟ ᱟᱹᱰᱤ ᱢᱚᱸᱡᱽ ᱵᱩᱡᱷᱟᱹᱣᱱᱟ᱾ ᱟᱪᱪᱷᱟ ᱜᱚᱝᱠᱮ ᱟᱨ ᱢᱤᱫᱴᱟᱝ ᱮᱸ ᱠᱩᱠᱞᱤ? ᱟᱯᱮ ᱚᱱᱟ ᱫᱷᱟᱨᱮ ᱢᱟ ᱵᱤᱨ ᱯᱟᱠᱟᱲ ᱫᱚ ᱵᱟᱹᱱᱩᱜ ᱟᱠᱟᱫᱟ ᱵᱟᱝ? ᱟᱫᱚ ᱛᱟᱦᱞᱮ ᱱᱩᱠᱩ ᱛᱩᱭᱩ ᱠᱚᱫᱚ ᱟᱯᱮ ᱥᱮᱫ ᱨᱮ ᱢᱮᱱᱟᱜ ᱟᱠᱟᱫ ᱠᱚᱣᱟ ᱥᱮ ᱵᱟᱝ?
ᱟᱹᱰᱤ ᱡᱚᱨᱮ ᱠᱚᱨᱮ ᱜᱤ ᱛᱩᱭᱩ ᱫᱚ ᱢᱮᱱᱟᱜ ᱵᱟᱲᱟ ᱠᱚᱣᱟ ᱢᱤᱜ ᱵᱟᱨᱭᱟ ᱟᱫᱚ ᱞᱟᱹᱭ ᱞᱮᱠᱷᱟᱱ ᱞᱟᱡᱟ ᱯᱟᱲᱟ ᱨᱮᱱᱟᱜ ᱠᱟ ᱛᱷᱟ ᱞᱤᱧ ᱢᱮᱱᱟ ᱥᱮ ᱮᱛᱮᱜ ᱦᱟᱸ ᱞᱟᱸᱫᱟ ᱞᱮᱠᱟᱱ ᱠᱟᱛᱷᱟ ᱟᱫᱚ ᱟᱞᱮ ᱱᱚᱛᱮ ᱨᱮ ᱦᱟᱸᱜ ᱛᱷᱚᱲᱟ ᱥᱮᱫᱟᱭ ᱧᱚᱜ ᱠᱚᱦᱚᱸ ᱟᱨᱦᱚᱸ ᱞᱟᱹᱴᱩ ᱵᱟ ᱢᱟᱨᱟᱝᱵᱟ ᱛᱟᱠᱩ ᱠᱩ ᱢᱮᱱᱟᱜ ᱠᱣᱟ ᱟᱫᱚ ᱢᱤᱜ ᱵᱟᱨᱭᱟ ᱛᱩᱭᱩ ᱚᱠᱟ ᱞᱮᱠᱟ ᱛᱮᱪᱚ ᱠᱚ ᱦᱤᱡᱩᱜ ᱜᱮᱭᱟ᱾ ᱟᱫᱚ ᱯᱟᱞᱮ ᱵᱟᱨᱭᱟ ᱜᱟᱱ ᱛᱩᱭᱩ ᱡᱩᱫᱤ ᱠᱤᱱ ᱨᱟᱜ ᱠᱮᱫᱟ ᱛᱟᱦᱞᱮ ᱢᱮᱱᱠᱷᱟᱱ ᱫᱚ ᱩᱱᱠᱤᱱ ᱵᱟᱨᱭᱟ ᱛᱩᱭᱩ ᱫᱚ ᱥᱩᱭᱫᱩᱢ ᱠᱚ ᱥᱮᱸᱫᱽᱨᱟ ᱧᱟᱢ ᱠᱮᱫ ᱠᱤᱱ ᱫᱚ ᱟᱨ ᱮᱠᱫᱚᱢ ᱥᱮᱸᱫᱽᱨᱟ ᱧᱟᱢ ᱠᱟᱛ ᱛᱮ ᱜᱚᱡᱮ ᱦᱩᱭᱩᱜᱼᱟ, ᱟᱨ ᱜᱚᱡ ᱠᱟᱛᱮ ᱱᱦᱟᱜ ᱮᱱᱮ‌ ᱚᱱᱟᱜᱮ ᱨᱟᱹᱥᱠᱟᱹ ᱜᱮᱠᱚ ᱡᱚᱢ ᱡᱚᱝᱚᱜᱼᱟ᱾
ᱦᱳᱭ ᱦᱳᱭ ᱦᱳᱭ
ᱢᱟᱱᱮ ᱛᱩᱭᱩᱭ ᱦᱮᱡᱱᱟ ᱢᱟᱱᱮ ᱫᱚ ᱛᱩᱭᱩ ᱫᱚ ᱜᱚᱡ ᱠᱮᱫ ᱜᱚᱡ ᱠᱮᱛᱮᱫ ᱡᱚᱢ ᱪᱟᱵᱟ ᱩᱛᱟᱹᱨ ᱟᱨ ᱛᱩᱭᱩ ᱜᱮ ᱵᱟᱹᱱᱩᱭᱟ ᱥᱤᱢ ᱜᱮ ᱵᱟᱹᱱᱩᱜ ᱛᱩᱭᱩ ᱨᱮᱱᱟᱜ᱾
ᱦᱮᱸ ᱟᱫᱚ ᱛᱩᱭᱩ ᱠᱚ ᱫᱚᱢᱮ ᱠᱚ ᱠᱷᱤᱡᱞᱟᱹᱣ ᱜᱮᱭᱟ ᱚᱱᱛᱮ ᱞᱟᱹᱭᱟᱠᱚ ᱱᱚᱣᱟ ᱜᱟᱛᱮ ᱠᱚᱦᱚᱸ ᱢᱮᱱᱟᱜ ᱠᱟᱜ ᱠᱚᱣᱟ ᱚᱱᱛᱮ ᱨᱮᱱ ᱞᱟᱹᱭᱟᱠᱚ ᱟᱞᱮ ᱥᱮᱫ ᱢᱟ ᱛᱩᱭᱩ ᱫᱚᱢᱮ ᱠᱚ ᱠᱷᱤᱡᱞᱟᱹᱣ ᱞᱮᱜᱮᱭᱟ᱾ ᱟᱪᱮ ᱟᱹᱭᱩᱵ ᱟᱠᱟᱱ ᱥᱮ ᱥᱤᱢ ᱠᱚᱠᱚ ᱡᱚᱢ ᱠᱚᱣᱟ, ᱱᱩᱠᱩ ᱢᱮᱨᱚᱢ ᱠᱚᱠᱚ ᱟᱹᱛᱠᱤᱨ
ᱦᱮᱸ ᱦᱮᱸ ᱡᱚᱢ ᱠᱚᱜᱮᱭᱟ ᱠᱚ ᱮᱠᱫᱚᱢ ᱴᱷᱤᱠ ᱴᱷᱤᱠ ᱛᱩᱭᱩ ᱠᱩᱫᱚ ᱠᱷᱩᱵ ᱠᱚ ᱡᱟᱞᱟ ᱜᱮᱭᱟ ᱡᱟᱞᱟ ᱫᱚ ᱵᱚᱴᱮ᱾ ᱚᱝᱠᱟ ᱥᱤᱢ ᱢᱮᱨᱚᱢ ᱠᱚ ᱚᱲᱟᱜ ᱠᱚᱨᱮ ᱠᱚ ᱛᱟᱦᱮᱱ ᱛᱟᱞᱮ ᱠᱷᱟᱡ ᱫᱚᱠᱚ ᱡᱚᱢ ᱫᱚᱠᱚ ᱡᱚᱢ ᱠᱚᱜᱮᱭᱟ ᱟᱫᱚ ᱚᱱᱟ ᱛᱟᱞᱟᱠ ᱨᱮᱜᱮ ᱚᱱᱮ ᱚᱝᱠᱟ ᱧᱟᱢ ᱞᱮᱠᱚ ᱠᱷᱟᱡ ᱫᱚ ᱱᱟᱦᱟᱜ ᱟᱛᱳ ᱯᱟᱲᱟ ᱨᱮᱱ ᱦᱚᱲ ᱛᱮᱜᱮ ᱦᱟᱸᱜ ᱞᱮ ᱞᱟᱜᱟ ᱜᱚᱡ ᱠᱮᱫ ᱠᱚᱜᱮ ᱟᱫᱚ ᱠᱚ ᱡᱚᱢ ᱦᱚᱠᱚ ᱩᱱᱠᱩ ᱦᱚᱸᱠᱚ ᱡᱚᱢ ᱵᱟᱲᱟ ᱦᱚᱪᱚᱜ ᱜᱮᱭᱟ᱾ ᱱᱮ ᱦᱚᱲ ᱠᱚᱴᱷᱮᱜ ᱦᱚᱸ ᱚᱱᱮ ᱚᱝᱠᱟ᱾
ᱟᱹᱰᱤ ᱜᱟᱱ ᱨᱚᱯᱚᱨ ᱵᱟᱲᱟ ᱦᱩᱭᱱᱟ ᱦᱳᱭ᱾ ᱟᱨ ᱚᱠᱛᱚ ᱠᱚ ᱦᱚᱸ ᱦᱩᱭ ᱤᱫᱤᱜ ᱠᱟᱱᱟ ᱛᱚ ᱱᱤᱭᱟᱹ ᱵᱮᱲᱟ ᱫᱚ ᱱᱤᱝᱠᱟᱹ ᱜᱮ᱾ ᱟᱨᱦᱚᱸ ᱧᱟᱯᱟᱢ ᱦᱩᱭᱩᱜᱼᱟ ᱦᱮᱸ᱾
ᱦᱮᱸ ᱟᱹᱰᱤ ᱟᱭᱢᱟ ᱥᱟᱨᱦᱟᱣ ᱜᱟᱞᱢᱟᱨᱟᱣ ᱠᱟᱛᱮᱫ ᱟᱹᱰᱤ ᱟᱭᱢᱟ ᱢᱚᱸᱡᱽ ᱢᱚᱸᱡᱽ ᱠᱟᱛᱷᱟ ᱞᱤᱧ ᱪᱤᱫ ᱠᱮᱫᱟ ᱟᱹᱞᱤᱧ ᱦᱚᱸ ᱴᱷᱤᱠ ᱴᱷᱤᱠ ᱴᱷᱤᱠ ᱴᱷᱤᱠ ᱵᱷᱟᱜᱤ ᱜᱮ ᱵᱩᱡ ᱱᱟ ᱟᱞᱤᱧ ᱦᱚᱸ ᱟᱹᱰᱤ ᱠᱩᱥᱤ ᱞᱤᱧ ᱵᱩᱡᱷᱟᱹᱣ ᱠᱮᱜᱼᱟ, ᱱᱟᱣᱟ ᱱᱟᱣᱟ ᱡᱤᱱᱤᱥ ᱞᱤᱧ ᱪᱮᱫ ᱠᱮᱫ ᱫᱚ᱾
ᱦᱳᱭ ᱦᱳᱭ ᱦᱳᱭ
ᱦᱮᱸ ᱴᱷᱤᱠ ᱜᱮᱭᱟ ᱴᱷᱤᱠ
ᱦᱮᱸ
ᱴᱷᱤᱠ ᱜᱮᱭᱟ᱾